ᱦᱮᱸ ᱟᱸᱡᱚᱢ ᱤᱧᱟᱹᱜ ᱨᱚ. ᱲ ᱮᱢ
ᱟᱢᱟᱜ ᱟᱡᱚᱢᱚᱜ ᱠᱟᱱᱟ ᱞᱟᱹᱭ ᱢᱮ ᱛᱟᱦᱞᱮ ᱪᱮᱫ ᱞᱮᱠᱟ ᱢᱮᱱᱟᱜ ᱢᱮᱭᱟ ᱟᱨ ᱪᱮᱫ ᱠᱚᱢ ᱪᱤᱠᱟᱹᱭᱮᱫᱟ
ᱤᱭᱟᱹ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱪᱮᱫ ᱮᱢ ᱪᱤᱠᱟᱹᱭᱟ ᱾
ᱟᱪᱪᱷᱟ ᱛᱟᱦᱚᱞᱮ ᱡᱚᱢ ᱡᱚᱢ ᱵᱟᱲᱟ
ᱦᱚᱭ ᱡᱚᱢ ᱦᱩᱭ ᱠᱟᱱᱟ ᱟᱯᱮ
ᱤᱭᱟᱹ ᱡᱚᱢ ᱵᱟᱲᱟ ᱠᱟᱛᱮ
ᱠᱟᱹᱴᱤᱡ ᱨᱚᱲ ᱰᱤᱥᱴᱟᱵᱽ ᱮᱫ ᱛᱟᱢᱟᱭ
ᱳ ᱱᱤᱛᱚᱜ?
ᱦᱮᱸ ᱱᱤᱛᱚᱜ ᱫᱚ ᱴᱷᱤᱠ ᱜᱮ
ᱦᱳᱭ ᱚᱝᱠᱟ ᱞᱟᱹᱭ ᱢᱮ ᱱᱟᱥᱮ ᱱᱟᱥᱮ ᱫᱚ ᱦᱚᱭ ᱥᱮ ᱪᱮᱫᱟᱜ ᱥᱮ ᱫᱟᱜ ᱨᱤᱢᱤᱞ ᱱᱚᱱᱛᱮ ᱫᱚ ᱨᱤᱢᱤᱞ ᱨᱟᱠᱟᱜ ᱠᱟᱫᱟᱭᱛᱚ ᱟᱫᱚ ᱱᱟᱥᱮᱱᱟᱜ ᱫᱚ ᱱᱮᱴᱚᱣᱟᱨᱠ ᱫᱚ ᱱᱟᱥᱮ ᱯᱨᱚᱵᱞᱮᱢᱚᱜ ᱜᱮᱭᱟ ᱦᱳᱭ ᱥᱮ
ᱦᱳᱭ
ᱟᱫᱚ ᱵᱟᱝ ᱟᱸᱡᱚᱢᱚᱜ ᱠᱷᱟᱱ ᱱᱟᱥᱮ ᱱᱟᱥᱮ ᱟᱫᱚ ᱚᱱᱠᱟ ᱞᱟᱹᱭ ᱥᱟᱰᱮᱭᱟᱹᱧ ᱢᱮ ᱦᱮᱸᱥᱮ ᱡᱮ ᱯᱨᱳᱵᱮᱞᱮᱢ ᱫᱟᱭ
ᱦᱳᱭ, ᱟᱨ ᱫᱟᱠᱟ ᱠᱚᱢ ᱡᱚᱢ ᱠᱮᱫᱟ ᱟᱢ?
ᱦᱮᱸ ᱡᱚᱢ ᱫᱩᱧ ᱡᱚᱢ ᱠᱮᱫᱟ ᱛᱟᱦᱞᱮ ᱟᱯᱮ ᱫᱚ ᱪᱮᱜ ᱠᱚ ᱩᱛᱩ ᱟᱜ ᱯᱮᱛᱮ?
ᱟᱞᱮ ᱛᱤᱧ ᱫᱚ ᱟᱹ ᱦᱚᱛᱚᱫ ᱠᱷᱟᱰᱟ ᱠᱚ ᱩᱛᱩ ᱞᱮᱫᱟ ᱵᱮᱸᱜᱟᱲ ᱠᱚ ᱩᱛᱩ ᱞᱮᱫᱟ ᱦᱚᱛᱚᱛ ᱠᱷᱟᱰᱟ ᱵᱮᱝᱟᱞᱩ ᱛᱟᱨᱯᱚᱨᱮ ᱪᱮᱫ ᱛᱟᱦᱮᱸ ᱠᱟᱱᱟ ᱯᱤᱯᱟᱹ ᱚᱱᱟ ᱠᱚᱜᱮ ᱛᱟᱦᱮᱸ ᱠᱟᱱᱟ ᱟᱨ ᱠᱚᱞᱟ
ᱟᱪᱪᱷᱟ ᱛᱟᱦᱚᱞᱮ ᱟᱢ ᱫᱚ ᱡᱚᱢ ᱞᱮᱫᱟᱢ ᱥᱮ ᱵᱟᱝ?
ᱤᱧ ᱫᱚ ᱟᱞᱩᱥᱤᱯᱤ
ᱚ ᱟᱞᱩᱥᱤᱯᱤ ᱟᱨ ᱰᱟᱞ
ᱦᱮᱸ
ᱟᱪᱪᱷᱟ ᱚᱸᱠᱟ ᱛᱟᱦᱞᱮ ᱟᱯᱮᱥᱮᱫ ᱫᱚ ᱨᱤᱢᱤᱞ ᱠᱟᱫᱟᱭ ᱥᱮ ᱵᱟᱝ ᱱᱤᱛᱚᱜ?
ᱥᱤᱛᱩᱝ ᱧᱚᱜ ᱟᱠᱟᱫᱟᱭ ᱮᱱᱟᱱ-ᱟᱜ ᱮ ᱫᱟᱜ ᱟᱠᱟᱫᱟᱭ ᱟᱫᱚ ᱛᱟᱨᱯᱚᱨᱮ ᱥᱤᱛᱩᱝ ᱟᱠᱟᱫᱟᱭ ᱱᱟ ᱥᱮᱱᱟᱜ ᱱᱟᱥᱮᱱᱟᱜ ᱫᱟᱜ ᱨᱮ ᱨᱤᱢᱤᱞ ᱦᱚᱛ ᱵᱟᱹᱧ ᱵᱩᱡᱽ ᱫᱟᱲᱮᱭᱟᱜ ᱠᱟᱱᱟ
ᱦᱮᱸ ᱟᱫᱚ ᱚᱲᱟᱜ ᱨᱮᱫᱚ ᱚᱱᱟ ᱡᱟᱱᱟᱞᱟ ᱵᱟᱹᱱᱩᱜ ᱛᱮ ᱟᱫᱚ ᱩᱭᱩᱝ ᱢᱮ ᱥᱟᱮ ᱱᱟᱜ ᱪᱮᱜᱠᱟ ᱨᱤᱢᱤᱞ ᱠᱟᱫᱟᱭ ᱥᱮ
ᱡᱟᱱᱟᱞᱟ ᱠᱚᱫᱚ ᱢᱮᱱᱟᱜᱼᱟ ᱠᱤᱱᱛᱩ ᱛᱟᱹᱣ ᱨᱮᱸᱦᱚᱸ ᱵᱟᱝ ᱵᱩᱡᱷᱟᱹᱜ ᱠᱟᱱᱟ ᱱᱟᱥᱮᱱᱟᱜ ᱦᱚᱸ ᱤᱭᱟᱹ ᱨᱤᱢᱤᱞ ᱨᱤᱢᱤᱞ ᱫᱚ ᱨᱤᱢᱤᱞ ᱫᱚ ᱵᱟᱝ ᱰᱩᱸᱰᱨᱩᱜ ᱰᱩᱸᱰᱨᱩᱜ ᱧᱮᱞᱚᱜ ᱠᱟᱱᱟ
ᱟᱪᱪᱷᱟ
ᱰᱩᱸᱰᱨᱩᱜ ᱟᱠᱟᱱᱟᱭ
ᱦᱩᱸ
ᱛᱟᱦᱚᱞᱮ ᱛᱮᱦᱮᱧ ᱫᱚ ᱟᱸᱡᱚᱢᱮᱫ ᱫᱚᱧ ᱪᱮᱛᱟ ᱨᱚᱛ ᱥᱮ ᱪᱮᱜ ᱠᱟᱱ ᱫᱚ ᱟᱫᱚ ᱛᱮᱦᱮᱧ ᱫᱚ ᱩᱰᱩᱠᱮ ᱮᱢ ᱞᱟᱹᱭ ᱫᱟ ᱥᱮ ᱵᱟᱢ?
ᱚᱸᱰᱮ ᱜᱮ ᱦᱚᱞᱟ ᱠᱚ ᱢᱤᱛᱤᱧ ᱠᱟᱱ ᱛᱟᱦᱮᱸᱜ ᱡᱮ ᱤᱭᱟᱹ ᱪᱟᱞᱟᱜ ᱟᱭᱤᱢ ᱟᱫᱚᱧ ᱢᱮᱱᱫᱟ ᱫᱮᱠᱷᱤᱧ ᱧᱮᱞ ᱫᱟ ᱦᱟᱸᱜ ᱤᱧ ᱪᱤᱫᱟᱜ ᱪᱟᱞᱟᱜ ᱟᱹᱧ ᱥᱮ ᱵᱟᱝ ᱟᱫᱚ ᱠᱚ ᱢᱤᱛᱟᱹᱧ ᱠᱟᱱᱟ ᱵᱟᱢ ᱪᱟᱞᱟᱜ ᱠᱷᱟᱱ ᱥᱟᱭᱠᱮᱞ ᱮᱢᱟᱞᱮᱢ ᱟᱫᱚᱧ ᱥᱟᱭᱠᱮᱞ ᱫᱚ ᱵᱟᱹᱧ ᱮᱢ ᱫᱟᱲᱮᱭᱟᱯᱮᱭᱟ ᱤᱧᱟᱹᱜ ᱵᱟᱝ ᱠᱟᱱᱟ ᱚᱝᱠᱟᱧ ᱢᱮᱱ ᱠᱟᱫ ᱠᱚᱣᱟ ᱤᱧᱟᱹᱜ ᱵᱟᱝ ᱠᱟᱱᱟ ᱛᱚ ᱮᱴᱟᱜ ᱦᱚᱲᱟᱜ ᱠᱟᱱᱟ ᱟᱫᱚ ᱠᱚ ᱢᱤᱛᱟᱹᱧ ᱠᱟᱱᱟ ᱥᱩᱫᱩ ᱞᱮ ᱧᱮᱞᱟ ᱟᱨᱞᱮ ᱦᱤᱡᱩᱜᱼᱟ ᱟᱫᱚ ᱯᱮᱫᱧᱟ ᱫᱮᱠᱷᱤ ᱡᱩᱫᱤ ᱠᱚ ᱦᱩᱭᱩᱜ ᱟᱫᱚᱧ ᱢᱮᱛᱫ ᱠᱚᱣᱟ ᱧᱮᱞ ᱫᱟᱹᱧ ᱤᱭᱟᱹ ᱡᱩᱫᱤ ᱦᱟᱸᱜ ᱩᱱᱠᱩ ᱠᱚ ᱪᱟᱞᱟᱜᱼᱟ ᱛᱟᱦᱞᱮ ᱛᱚᱠᱚ ᱤᱫᱤ ᱛᱟᱠᱚᱣᱟ ᱥᱟᱭᱠᱮᱞ ᱫᱚ ᱟᱨ ᱠᱤᱝᱵᱟ ᱤᱧᱤᱧ ᱪᱟᱞᱟᱜ ᱨᱮᱦᱚᱧ ᱤᱫᱤᱭᱟ ᱦᱟᱸᱜ ᱧᱮᱞ ᱦᱩᱭᱩᱜ ᱛᱚᱜ-ᱟ
ᱟᱫᱚ ᱤᱧ ᱫᱚᱹᱧ ᱞᱟᱹᱭᱟ ᱡᱮ ᱩᱱᱟᱹᱜ ᱫᱚᱢᱮ ᱠᱚ ᱦᱚᱲᱚᱜ ᱟ ᱛᱚ ᱦᱮᱸᱥᱮ ᱟᱫᱚ ᱟᱫᱚ ᱛᱚᱠᱷᱚᱱ ᱫᱚ ᱥᱟᱭᱠᱮᱞ ᱤᱫᱤ ᱠᱟᱛᱮ ᱫᱚ ᱚᱠᱟ ᱠᱚᱨᱮᱢ ᱫᱚᱦᱚᱭᱟ ᱟᱨ ᱥᱟᱭᱠᱮᱞ ᱚᱠᱟ ᱠᱚᱨᱮᱢ ᱯᱟᱨᱚᱢᱟ ᱤᱧ ᱫᱚ ᱚᱱᱟᱧ ᱞᱟᱹᱭ ᱫᱟ ᱪᱤᱠᱟᱹᱛᱮ ᱥᱟᱭᱠᱮᱞ ᱠᱚ ᱠᱚ ᱤᱫᱤ ᱞᱟᱹᱜᱤᱫ ᱛᱟᱲᱟᱢ ᱛᱮᱜᱮ ᱛᱚ ᱵᱷᱟᱜᱮᱜ-ᱟ ᱦᱮᱸ ᱥᱮ
ᱩᱸ ᱟᱫᱚ ᱟᱞᱮ ᱫᱚ ᱚᱱᱮ ᱤᱱᱟᱹ ᱤᱭᱟᱹ ᱪᱟᱲ ᱛᱮᱠᱚ ᱪᱟᱲ ᱛᱮ ᱚᱱᱟ ᱪᱷᱚᱭ ᱵᱟᱡᱮ ᱛᱮ ᱵᱚᱞᱚᱜ ᱦᱩᱭᱩᱜ ᱛᱟᱞᱮᱭᱟ ᱥᱮ ᱦᱩᱸ ᱚᱱᱟ ᱜᱮ ᱛᱚ ᱦᱩᱸ
ᱛᱟᱦᱚᱞᱮ ᱪᱟᱞᱟᱜ ᱨᱮᱱᱟᱜ ᱨᱟᱹᱥᱠᱟᱹ ᱫᱚ ᱢᱮᱱᱟᱜ ᱟ ᱛᱚ ᱦᱮᱸ
ᱮᱭ ᱨᱟᱹᱥᱠᱟᱹ ᱫᱚ ᱢᱮᱱᱟᱜᱼᱟ, ᱱᱚᱰᱮᱱᱟᱜ ᱦᱚᱸ ᱧᱮᱞ ᱦᱩᱭᱩᱜᱼᱟ ᱪᱮᱫ ᱞᱮᱠᱟ ᱟᱨ ᱦᱟᱱᱛᱮᱱᱟᱜ ᱢᱟ ᱧᱮᱞ ᱦᱩᱭ ᱟᱠᱟᱱ, ᱱᱚᱛᱮ ᱱᱟᱜ ᱧᱮᱞ, ᱞᱮᱠᱷᱟᱡ ᱧᱮᱞ ᱞᱮᱠᱷᱟᱡ ᱫᱚ ᱟᱫᱚ ᱫᱤᱱ ᱦᱤᱞᱳᱜ ᱫᱚ ᱟᱨ ᱵᱟᱵᱚᱱ ᱧᱮᱞ ᱧᱟᱢ ᱫᱟᱲᱮᱭᱟᱜᱼᱟ᱾ ᱦᱚᱭ ᱦᱤᱡᱩᱜ ᱠᱟᱱ ᱥᱮᱨᱢᱟ ᱦᱚᱸ ᱚᱠᱚᱭ ᱵᱟᱲᱟᱭ ᱪᱚ ᱧᱮᱞ ᱪᱚ ᱵᱚᱱ ᱵᱟᱝ ᱪᱚ ᱢᱤᱫ ᱛᱮ᱾ ᱩᱭᱦᱟᱹᱨ ᱦᱤᱡᱩᱜ ᱠᱟᱱᱟ ᱟᱸᱦᱼ ᱩᱭᱦᱟᱹᱨ ᱦᱤᱡᱩᱜ ᱠᱟᱱᱟ ᱦᱟᱱᱟ ᱢᱟᱨᱮ ᱤᱭᱟᱹ ᱡᱟᱦᱟᱸᱴᱮᱡ ᱵᱚᱱ ᱛᱟᱦᱮᱱ ᱠᱟᱱ ᱛᱟᱦᱮᱱᱟ ᱚᱸᱰᱮ ᱧᱮᱞ ᱦᱩᱭ ᱞᱮᱱᱟ᱾
ᱦᱮᱸ ᱟᱨ ᱡᱟᱦᱟᱸᱨᱮ ᱛᱟᱦᱮᱸ ᱦᱩᱭᱩᱜ ᱠᱟᱱ ᱛᱟᱦᱮᱱᱟ ᱦᱟᱱᱮ ᱤᱭᱟᱹ ᱦᱮᱸ ᱥᱮ ᱡᱚᱠᱷᱚᱱ ᱱᱚᱸᱰᱮ ᱫᱚ ᱱᱟᱣᱟ ᱵᱚᱱ ᱦᱮᱡ ᱟᱠᱟᱱᱟ ᱦᱮᱸ ᱥᱮ ᱡᱚᱠᱷᱚᱱ ᱢᱟᱨᱮ ᱵᱚᱱ ᱛᱟᱦᱮᱱ ᱠᱟᱱ ᱛᱟᱦᱮᱱᱟ ᱛᱚᱠᱷᱚᱱ ᱚᱸᱰᱮ ᱫᱚ ᱛᱤᱱ ᱢᱟᱨᱟᱝ ᱛᱟᱦᱮᱸ ᱠᱟᱱᱟ ᱦᱮᱸᱥᱮ ᱚᱱᱟ ᱤᱭᱟᱹᱴᱟᱜ ᱜᱟᱹᱰᱤ ᱴᱟᱜ ᱦᱮᱸ ᱥᱮ?
ᱫᱚᱢᱮ ᱢᱟᱨᱟᱝ᱾ ᱱᱚᱰᱮ ᱦᱚᱸ ᱛᱚ ᱱᱚᱰᱮ ᱢᱟ ᱟᱨ ᱦᱚᱸ ᱢᱟᱨᱟᱝ ᱵᱟᱡᱟᱨ ᱠᱟᱱ ᱦᱟᱸᱰᱮ ᱫᱚ ᱛᱚ ᱛᱟᱦᱞᱮ ᱢᱟᱨᱟᱝ ᱵᱚᱞᱛᱮ ᱵᱟᱡᱟᱨ ᱫᱚ ᱵᱟᱝ ᱢᱟᱨᱟᱝ-ᱟ ᱟᱫᱚ ᱠᱚᱪᱟ ᱜᱮᱭᱟ ᱦᱟᱸᱰᱮ ᱚᱱᱟ ᱠᱟᱛᱷᱟᱧ ᱩᱭᱦᱟᱹᱨ ᱜᱮᱭᱟ ᱡᱮ ᱩᱱᱠᱩ ᱠᱚ ᱴᱷᱮᱞᱟᱣ ᱤᱫᱤ ᱚᱸᱰᱮ ᱤᱭᱟᱹ ᱢᱮᱞᱟ ᱠᱚ ᱵᱟᱹᱭᱥᱟᱹᱣ ᱞᱮᱫ, ᱪᱮᱫ ᱠᱚ ᱰᱷᱟᱠᱟ ᱵᱚᱞᱚ ᱞᱮᱫ ᱞᱤᱧᱟ ᱟᱹᱞᱤᱧ ᱟᱹᱰᱤ ᱡᱩᱨ ᱠᱚ ᱰᱷᱟᱠᱟ ᱜᱚᱜ ᱠᱟᱜ ᱞᱤᱧᱟ᱾
ᱦᱮᱸ ᱟᱨ ᱦᱟᱸᱰᱮ ᱫᱚ ᱟᱫᱚ ᱚᱱᱟᱹ ᱫᱚ ᱤᱭᱟᱹ ᱠᱚ ᱦᱚᱯᱚ ᱦᱚᱯᱚᱱ ᱛᱟᱦᱮᱸ ᱠᱟᱱᱟ ᱦᱚᱨ ᱦᱮᱸ ᱥᱮ ᱟᱫᱚ ᱩᱱ ᱢᱟᱨᱟᱝ ᱜᱟᱹᱰᱤ ᱛᱟᱦᱚᱞᱮ ᱚᱱᱟ ᱜᱟᱹᱰᱤ ᱛᱮᱜᱮ ᱛᱚ ᱮᱥᱮᱫ ᱠᱚᱜ ᱠᱟᱱᱟ ᱦᱮᱸ ᱥᱮ᱾ ᱟᱨ ᱦᱚᱲ ᱦᱚᱸ ᱫᱚᱢᱮ ᱠᱚ ᱛᱟᱦᱮᱸ ᱠᱟᱱᱟ ᱚᱸᱰᱮ ᱫᱚ ᱾
ᱦᱮᱸ ᱟᱨ ᱚᱱᱰᱮ ᱫᱚ ᱢᱮᱞᱟ ᱵᱟᱹᱭᱥᱟᱹᱣ ᱞᱮᱱ ᱫᱚ ᱟᱨ ᱮᱢᱱᱤ ᱛᱮᱜᱮ ᱚᱱᱟ ᱦᱟᱴ ᱡᱟᱦᱟᱸᱴᱮᱡ ᱦᱩᱭᱩᱜᱼᱟ ᱚᱸᱰᱮ ᱢᱮᱞᱟ ᱵᱟᱹᱭᱥᱟᱹᱣ ᱞᱮᱱᱟ ᱥᱮ ᱟᱫᱚ ᱚᱱᱟ ᱦᱚᱛᱮᱜ ᱛᱮ ᱚᱸᱰᱮᱱᱟᱜ ᱚᱸᱰᱮ ᱚᱸᱰᱮ ᱫᱚ ᱫᱚᱢᱮ ᱵᱟᱝ ᱠᱚᱪᱟ ᱜᱮ ᱛᱟᱦᱮᱸ ᱠᱟᱱᱟ ᱦᱩᱸ ᱫᱚᱢᱮ ᱧᱮᱞ ᱦᱩᱭ ᱞᱮᱱᱟ ᱚᱸᱰᱮ᱾
ᱛᱟᱦᱚᱞᱮ ᱟᱨ ᱢᱤᱫ ᱫᱤᱱ ᱫᱚ ᱢᱮᱞᱟ ᱧᱮᱞ ᱫᱚ ᱵᱟᱵᱚᱱ ᱪᱟᱞᱟᱜᱼᱟ ᱚᱱᱛᱮ ᱫᱚ?
ᱪᱟᱞᱟᱣ ᱞᱮᱱ ᱠᱷᱟᱡ ᱫᱚ ᱦᱩᱭᱩᱜ ᱜᱮᱭᱟ ᱦᱩᱸ
ᱟᱫᱚ, ᱟᱫᱚ ᱤᱧ ᱫᱩᱧ ᱵᱟᱲᱟᱭᱟ ᱡᱮ ᱚᱱᱟ ᱢᱮᱞᱟ ᱦᱚᱞᱟ ᱢᱟᱫᱷᱮᱨ ᱠᱷᱚᱱ ᱫᱩᱲᱩᱵ ᱟᱠᱟᱱᱟ ᱠᱚ ᱡᱮᱦᱮᱛᱩ ᱦᱮᱸ ᱥᱮ, ᱟᱫᱚ ᱢᱤᱫ ᱥᱚᱯᱛᱟ ᱫᱚᱠᱚ ᱛᱟᱦᱮᱱᱟ ᱦᱮᱸ ᱥᱮ ᱟᱢ ᱪᱮᱫ ᱮᱢ ᱞᱟᱹᱭ-ᱟ?
ᱦᱮᱸ ᱢᱤᱫ ᱥᱚᱯᱛᱟ ᱫᱚ ᱠᱚ ᱛᱟᱦᱮᱱᱟ ᱦᱚᱭᱛᱚ ᱛᱚ ᱤᱭᱟᱹ ᱦᱳᱭ ᱫᱤᱠᱤ ᱛᱤᱱ ᱫᱤᱱ ᱠᱚ ᱛᱟᱦᱮᱱ ᱠᱟᱱ ᱛᱟᱸᱦᱮ ᱫᱚᱠᱚ ᱛᱟᱦᱮᱱ ᱜᱮᱭᱟ ᱞᱟᱦᱟ ᱵᱟᱨ ᱢᱚᱱᱮ ᱦᱚᱭᱛᱚ ᱩᱸ ᱜᱮᱞ ᱫᱤᱱ ᱦᱟᱹᱨᱤᱡ ᱠᱚ ᱛᱟᱸᱦᱮ ᱠᱟᱱᱟ ᱾ ᱚᱱᱠᱟ ᱫᱚᱠᱚ ᱛᱟᱦᱮᱱ ᱜᱮᱭᱟ᱾ ᱢᱤᱫ ᱥᱚᱯᱛᱟ ᱠᱷᱚᱡ ᱵᱟᱨ ᱥᱚᱯᱛᱟ ᱟ ᱟᱨ ᱟᱸ᱾ ᱚᱱᱠᱟ ᱦᱚᱸᱠᱚ ᱛᱟᱦᱮᱱᱟ ᱢᱤᱫᱵᱟᱨ ᱥᱚᱯᱛᱟ ᱫᱚ ᱠᱚ ᱛᱟᱦᱮᱱ ᱜᱮᱭᱟ ᱛᱚ ᱾
ᱛᱟᱦᱚᱞᱮ ᱵᱚᱱ ᱪᱟᱞᱟᱜᱼᱟ ᱟᱨ ᱢᱤᱫ ᱫᱤᱱ ᱦᱮᱸ
ᱦᱚᱞᱟ ᱦᱚᱞᱟ ᱪᱟᱞᱟᱣ ᱦᱩᱭ ᱞᱮᱱᱟ ᱡᱚᱛᱚ ᱛᱚ ᱵᱟᱠᱩ ᱤᱭᱟᱹᱣ ᱟᱠᱟᱫᱟ ᱾
ᱦᱮᱸ
ᱵᱟᱠᱚ ᱡᱷᱤᱜ ᱟᱠᱟᱫᱟ ᱾
ᱟᱫᱚ ᱥᱤᱧ ᱵᱮᱲᱟ ᱫᱚ ᱦᱮᱸ ᱥᱮ ᱥᱤᱧ ᱵᱮᱲᱟ ᱫᱚ, ᱾ ᱥᱤᱧ ᱵᱮᱲᱟ ᱫᱚ ᱵᱟᱠᱚ ᱡᱷᱤᱡᱟ ᱥᱮ ᱡᱷᱚᱛᱚ ᱫᱚ ᱦᱮᱸ ᱥᱮ ᱟᱫᱚ ᱧᱤᱫᱟᱹ ᱵᱮᱲᱟ ᱪᱟᱞᱟᱣ ᱞᱮᱠᱷᱟᱱ ᱵᱷᱟᱜᱮᱼᱟ ᱟᱫᱚ ᱧᱤᱫᱟᱹ ᱵᱮᱲᱟ ᱫᱚ ᱪᱟᱞᱟᱜ ᱟᱢ ᱚᱠᱟᱨᱮᱢ ᱛᱟᱦᱮᱱᱟ ᱦᱮᱸ ᱥᱮ?
ᱤᱫᱩ ᱢᱟᱹᱭ ᱛᱟᱠᱚ ᱢᱮᱱᱟᱜ ᱫᱚ ᱢᱮᱱᱟᱜ ᱠᱚᱣᱟ ᱢᱟᱹᱭ ᱵᱟᱹᱵᱩ ᱛᱟᱠᱚ ᱫᱚᱦᱚ ᱢᱟᱹᱭ ᱛᱟᱠᱚ ᱫᱚᱠᱚ ᱫᱚᱦᱚ ᱫᱚᱼᱼ ᱫᱚᱦᱚ ᱵᱚᱱᱟ᱾
ᱦᱮᱸ ᱟᱫᱚ? ᱛᱟᱦᱮᱸ ᱫᱚ ᱛᱟᱦᱮᱸ ᱦᱩᱭᱩᱜᱼᱟ ᱛᱟᱦᱚᱞᱮ ᱧᱮᱞ ᱦᱩᱭᱩᱜᱼᱟ ᱦᱮᱸ ᱟᱨ ᱪᱟᱞᱟᱣ ᱫᱚᱵᱚᱱ ᱪᱟᱞᱟᱜᱼᱟ ᱢᱤᱫ ᱫᱤᱱ ᱜᱟᱱ ᱦᱮᱸ᱾ ᱟᱨ ᱢᱤᱫ ᱫᱤᱱ ᱜᱟᱱ, ᱦᱳᱭ ᱦᱚᱞᱟ ᱫᱚ ᱪᱟᱞᱟᱣ ᱦᱩᱭ ᱞᱮᱱᱟ, ᱦᱚᱞᱟ ᱫᱚ ᱟᱫᱚ ᱟᱼᱼ ᱞᱟᱹᱠᱛᱤ ᱛᱟᱦᱮᱸ ᱠᱟᱱᱟ ᱛᱚ ᱦᱮᱸ ᱥᱮ ᱵᱤᱫᱫᱟᱹᱜᱟᱲ ᱦᱮᱸ ᱥᱮ ᱥᱮ ᱪᱮᱫ ᱟᱫᱚ ᱚᱱᱟ ᱦᱚᱛᱮᱡ ᱛᱮᱜᱮ ᱛᱚ ᱟᱫᱚ ᱚᱱᱛᱮ ᱛᱚᱨᱟ ᱛᱚ ᱟᱨ ᱚᱱᱟ ᱧᱮᱞ ᱧᱮᱞ ᱤᱭᱟᱹ ᱛᱮᱫᱚ ᱵᱟᱵᱚᱱ ᱪᱟᱜ ᱠᱟᱱᱟ ᱡᱮ ᱢᱮᱞᱟ ᱵᱚᱱ ᱧᱮᱞᱟ ᱟᱨᱵᱚᱱ ᱦᱤᱡᱩᱜᱼᱟ ᱦᱮᱸᱥᱮ ᱚᱱᱠᱟ ᱫᱚ ᱵᱟᱝ ᱛᱚ ᱾ ᱟᱫᱚ ᱞᱟᱹᱠᱛᱤ ᱛᱟᱦᱮᱸ ᱠᱟᱱ ᱛᱮᱜᱮ ᱪᱟᱞᱟᱣ ᱫᱚ ᱦᱩᱭ ᱞᱮᱱᱟ ᱟᱨᱦᱚᱸ ᱚᱱᱠᱟᱟᱜ ᱜᱮ ᱢᱤᱫ ᱫᱤᱱ ᱢᱮᱞᱟ ᱧᱮᱞ ᱚᱱᱠᱟ ᱜᱮᱵᱚᱱ ᱱᱮᱰᱟᱭᱟ ᱦᱮᱸᱥᱮ ᱾
ᱟᱫᱚ ᱱᱤᱛᱚᱜ ᱚᱸᱰᱮ ᱠᱷᱚᱡ ᱫᱚᱠᱚ ᱤᱭᱟᱹ ᱠᱮᱫ ᱵᱚᱱᱟ ᱦᱮᱸ᱾
ᱦᱮᱸ
ᱦᱮᱡ ᱮᱱᱟ ᱵᱚᱱ
ᱪᱮᱫ ᱞᱟᱭ-ᱟ ᱫᱩᱠ ᱜᱮ ᱟᱹᱰᱤ ᱟᱹᱭᱠᱟᱹᱣ ᱱᱟ ᱦᱮᱸᱥᱮ ᱢᱩᱪᱟᱹᱫ ᱨᱮ ᱡᱷᱚᱛᱚ ᱵᱚᱱ ᱧᱮᱞ ᱫᱤᱥᱟᱹᱭᱮᱱᱟ ᱢᱮᱫ ᱢᱮᱫ ᱵᱚᱱ ᱧᱟᱯᱟᱢ ᱱᱟ ᱦᱮᱸ ᱥᱮ᱾
ᱦᱳᱭ ᱚᱱᱟᱭ ᱩᱭᱦᱟᱹᱨ ᱮᱫᱟ ᱚᱱᱟ ᱴᱷᱟᱶ ᱠᱚᱧ ᱩᱭᱦᱟᱹᱨᱮᱫᱟ᱾ ᱟᱫᱚ ᱡᱚᱛᱚ ᱠᱚ ᱮᱢ ᱪᱟᱵᱟᱜ-ᱟ ᱵᱚᱱᱟ ᱥᱮ ᱚᱸᱵᱮ ᱡᱚᱛᱚ ᱠᱚ ᱮᱢ ᱪᱟᱵᱟᱜ ᱵᱚᱱᱟ ᱦᱮ ᱟᱫᱚ ᱱᱚᱣᱟ ᱜᱮᱛᱚ ᱤᱭᱟᱹ ᱫᱚ ᱛᱟᱦᱮᱸ ᱠᱟᱱ ᱛᱟᱵᱚᱱᱟ ᱚᱸᱰᱮᱱᱟᱜ ᱥᱟᱨᱮᱡ ᱫᱚ ᱟᱫᱚ ᱱᱚᱣᱟ ᱦᱚᱸ ᱪᱟᱵᱟᱭᱮᱱᱟ ᱟᱫᱚ ᱪᱮᱫ ᱧᱩᱛᱩᱢ ᱛᱮ ᱚᱱᱟ ᱴᱷᱟᱶ ᱵᱚᱱ ᱪᱟᱞᱟᱜᱼᱟ᱾
ᱚᱱᱟ ᱜᱮᱛᱚ ᱟᱨ ᱮᱢᱱᱤ ᱮᱢᱱᱤ ᱛᱚ ᱵᱟᱢ ᱪᱟ ᱫᱟᱲᱭᱟᱜᱼᱟ ᱦᱮᱸᱥᱮ ᱮᱢᱱᱤ ᱮᱢᱱᱤ ᱛᱚ ᱵᱟᱝ ᱪᱟᱜ ᱠᱟᱱᱟ ᱡᱩᱫᱤ ᱵᱟᱠᱚ ᱦᱚᱦᱚᱣᱭᱟ ᱦᱮᱸᱥᱮ ᱩᱱᱠᱩ ᱠᱟᱹᱴᱤᱡ ᱢᱟᱹᱭ ᱵᱟᱹᱵᱩ ᱛᱟᱠᱚ ᱢᱮᱱᱟᱜ ᱠᱚᱣᱟ ᱡᱟᱦᱟᱸᱭ ᱦᱮᱸᱥᱮ
ᱵᱟᱠᱚ ᱦᱚᱦᱚᱣᱟ ᱵᱚ
ᱩᱱᱠᱩ ᱠᱚ ᱦᱚᱦᱚᱭ ᱠᱷᱟᱡ ᱫᱚ ᱟᱫᱚ ᱟᱫᱚ ᱟ ᱚᱩᱸ ᱢᱚᱱᱮ ᱦᱩᱭᱩᱜ ᱠᱟᱱᱟ ᱟᱫᱚ ᱵᱟᱠᱚ ᱦᱚᱦᱚ ᱟᱵᱚᱱᱟ ᱛᱤᱱᱵᱟᱨ ᱠᱚ ᱦᱚᱦᱚ ᱟᱵᱚᱱᱟ ᱚᱸᱰᱮ ᱫᱚ?
ᱦᱮᱸ ᱢᱤᱫ ᱫᱷᱟᱣ ᱫᱚ ᱦᱚᱦᱚ ᱞᱮᱫᱟ ᱚᱱᱮ ᱪᱟᱞᱟ ᱦᱩᱭ ᱞᱮᱱᱟ ᱡᱟᱦᱟᱸᱭ ᱫᱚ ᱟᱞᱮ ᱠᱚᱞᱮ ᱪᱟᱞᱟᱣ ᱞᱮᱱᱟ ᱦᱳᱭᱛᱚ ᱟᱢ ᱫᱚ ᱵᱟᱢ ᱪᱟᱞᱟᱣ ᱞᱮᱱᱟ ᱯᱟᱥᱮᱫ᱾
ᱦᱳᱭ ᱟᱨ ᱤᱭᱟᱹ ᱚᱱᱟ ᱜᱮᱛᱚ ᱟᱨ ᱛᱤᱥ ᱛᱤᱥ ᱪᱟᱞᱟᱜ ᱦᱩᱭᱩᱜᱼᱟ ᱡᱷᱚᱛᱚ ᱪᱟᱵᱟᱭᱮᱱᱟ ᱚᱸᱰᱮᱱᱟᱜ ᱫᱚ ᱟᱨ ᱱᱤᱡᱮ ᱧᱮᱞ ᱦᱩᱭ ᱞᱮᱱᱟ ᱚᱱᱟ
ᱦᱮᱸ
ᱤᱭᱟᱹ ᱠᱚᱫᱚ ᱛᱟᱦᱮᱸ ᱠᱟᱱᱟ ᱫᱤᱥᱚᱢ ᱠᱚ ᱡᱟᱭᱜᱟ ᱠᱚ ᱟ ᱦᱚᱸ
ᱠᱟᱛᱷᱟ ᱜᱮ ᱡᱩᱫᱤ ᱠᱟᱛᱷᱟ ᱟᱨ ᱛᱟᱦᱞᱮ ᱢᱮᱱᱫᱟᱹᱧ ᱡᱩᱫᱤ ᱟᱨ ᱢᱤᱫ ᱫᱷᱟᱣ ᱡᱩᱫᱤ ᱠᱚ ᱦᱚᱦᱚ ᱟᱵᱚᱱᱟ ᱡᱟᱦᱟᱱᱟᱜ ᱚᱱᱠᱟᱜ ᱜᱮ ᱢᱟᱹᱭ ᱵᱟᱹᱵᱩ ᱛᱟᱠᱚ ᱦᱮᱸ ᱥᱮ ᱛᱟᱦᱞᱮ ᱪᱟᱞᱟᱜ ᱟᱵᱚᱱ ᱛᱟᱦᱞᱮ ᱢᱤᱫ ᱥᱟᱱᱛᱮ ᱦᱮᱸ
ᱟᱫᱚ ᱪᱤᱜ ᱨᱮᱠᱚ ᱦᱚᱦᱚᱟᱭᱟ ᱟᱫᱚ ᱵᱟᱠᱚ ᱦᱚᱦᱚ ᱵᱚᱱᱟ ᱟᱵᱚ ᱫᱚ ᱡᱷᱚᱛᱚᱴᱟ ᱤᱭᱟᱹ ᱦᱩᱭᱩᱜ ᱠᱟᱱᱟ
ᱦᱮᱸ ᱢᱚᱱᱮ ᱫᱚ ᱦᱩᱭᱩᱜᱳᱜ ᱠᱟᱱᱟ ᱡᱮ ᱵᱟᱠᱚ ᱦᱚᱦᱚᱭᱟ ᱟᱫᱚ ᱮᱱᱛᱮ ᱨᱮᱦᱚᱸ ᱡᱩᱫᱤ ᱡᱩᱫᱤ ᱢᱚᱱᱮ ᱠᱷᱟᱱ ᱠᱚ ᱮᱻᱡᱟᱸᱦᱟᱭ ᱠᱚ ᱠᱚ ᱩᱰᱩᱠ ᱠᱟᱱ ᱡᱷᱚᱛᱚ ᱜᱟᱯᱟ ᱡᱷᱚᱛᱚ ᱜᱮᱵᱚᱱ ᱦᱚᱣᱟ ᱠᱚᱣᱟ ᱦᱮᱸᱥᱮ ᱯᱳᱭᱞᱳ ᱠᱷᱚᱱᱟᱜ ᱛᱮ ᱮ ᱟᱵᱚ ᱦᱟᱹᱵᱤᱡ ᱦᱮᱸᱥᱮ ᱟᱵᱚ ᱠᱷᱚᱱ ᱯᱚᱨᱮ ᱦᱟᱹᱵᱤᱡ ᱦᱮᱸᱥᱮ ᱡᱟᱦᱟᱸᱭ ᱠᱚ ᱩᱰᱩᱠ ᱠᱟᱱᱟ ᱡᱩᱫᱤ ᱠᱚ ᱞᱟᱹᱭᱟ ᱡᱮ ᱢᱤᱫ ᱥᱟᱝ ᱛᱮ ᱛᱟᱦᱚᱞᱮ ᱡᱷᱚᱛᱚ ᱵᱚᱱ ᱦᱚᱦᱚ ᱟᱠᱚᱣᱟ ᱦᱮᱸᱥᱮ ᱟᱫᱚ
ᱦᱳᱭ ᱟᱫᱚ ᱱᱤᱭᱟᱹ ᱵᱟᱨ ᱦᱚᱸ ᱦᱟᱜ ᱚᱱᱠᱟ ᱟᱸᱡᱚᱢ ᱫᱟ ᱡᱮ ᱯᱮ ᱥᱮᱨᱢᱟ ᱡᱚᱛᱚ ᱫᱚ ᱵᱟᱠᱚ ᱯᱩᱨᱟᱹᱣ ᱮᱫᱟ ᱛᱚ
ᱦᱮᱸ ᱦᱸ
ᱯᱮ ᱥᱮᱨᱢᱟ ᱦᱟᱹᱨᱤᱢ ᱵᱟᱠᱚ ᱯᱮ ᱥᱮᱨᱢᱟ ᱨᱮᱜᱮ ᱠᱚ ᱩᱰᱩᱠᱚᱜ ᱠᱟᱱᱟ ᱥᱮ ᱡᱟᱦᱟᱸᱭ ᱤᱭᱟᱹ ᱢᱟᱱᱮ ᱯᱩᱱ ᱥᱮᱨᱢᱟ ᱠᱚᱨᱟᱣ ᱨᱮᱱᱟᱜ ᱢᱚᱱᱮ ᱵᱟᱹᱱᱩᱜ ᱟᱠᱟᱫ ᱛᱟᱠᱚᱣᱟ ᱩᱱᱠᱩ ᱫᱚ ᱤᱪᱷᱟᱹ ᱵᱟᱹᱱᱩᱜ ᱠᱟᱜ ᱛᱟᱠᱚᱣᱟ ᱩᱱᱠᱩ ᱫᱚᱠᱚ ᱩᱸᱰᱳᱜᱚᱜ ᱠᱟᱱᱟ ᱥᱮ
ᱦᱮᱸ
ᱩᱸᱰᱩᱜᱚᱜ ᱠᱟᱱᱟ ᱠᱚ ᱟᱫᱚ ᱩᱱᱠᱩ ᱠᱚᱠᱚ ᱦᱚᱦᱚ ᱟᱠᱚᱣᱟ ᱟᱵᱚ ᱫᱚ ᱵᱟᱠᱚ ᱦᱚᱦᱚᱣᱟ ᱵᱚᱱᱟ
ᱟᱨ ᱟᱨ ᱤᱧᱫᱚ ᱠᱷᱚᱵᱚᱨᱤᱧ ᱟᱸᱡᱚᱢᱫᱟ ᱪᱤᱛᱟ ᱡᱚᱛᱚ ᱦᱚᱲ ᱫᱚ ᱵᱟᱠᱚ ᱩᱸᱰᱳᱠᱚᱜ ᱠᱟᱱᱟ ᱯᱮ ᱥᱮᱨᱢᱟ ᱫᱚ ᱚᱠᱚᱭ ᱦᱚᱸ ᱜᱤᱫᱽᱨᱟᱹ ᱫᱚ ᱢᱮᱱᱫᱟᱠ ᱮᱠᱟᱞᱛᱮ ᱯᱳ ᱯᱳᱱ ᱥᱮᱨᱢᱟ ᱜᱮᱵᱚᱱ ᱤᱭᱟᱹᱭᱟ ᱵᱤᱫ ᱵᱤᱫᱽᱫᱟᱹᱜᱟᱲ ᱨᱮᱫᱚ... ᱢᱟᱱᱮ ᱠᱚᱨᱟ ᱤᱭᱟᱹᱭᱟ ᱟᱵᱚᱱ ᱵᱤᱭᱮ ᱫᱚᱵᱚᱱ ᱯᱟᱲᱦᱟᱣᱭᱟ ᱦᱮᱸ ᱥᱮ ᱟᱨ ᱮ ᱛᱟᱦᱚᱞᱮ ᱢᱤᱜ ᱥᱮᱨᱢᱟ ᱮᱢᱮ ᱵᱚᱱ ᱯᱟᱲᱦᱟᱣᱟ ᱚᱝᱠᱟ ᱚᱝᱠᱟᱧ ᱟᱸᱡᱚᱢ ᱫᱟ ᱟᱨᱠᱤ ᱥᱮ ᱟᱢ ᱪᱮᱜ ᱞᱮᱠᱟᱢ ᱟᱸᱡᱚᱢ ᱫᱟ?
ᱚᱠᱟ ᱦᱚᱸ ᱟᱨ ᱚᱝᱠᱟ ᱚᱝᱠᱟᱜᱮ ᱤᱧ ᱦᱚᱸᱧ ᱟᱸᱡᱚᱢ ᱞᱮᱫᱟ ᱟᱨ ᱥᱟᱹᱨᱤ ᱥᱮ ᱱᱟᱥᱮ ᱡᱮ ᱩᱝᱠᱩ ᱫᱚ ᱡᱩᱫᱤ ᱮᱸᱻ ᱤᱭᱟᱹ ᱠᱚ ᱰᱷᱮᱨᱚᱜ ᱛᱟᱠᱚᱣᱟ ᱾ ᱮᱸᱻ ᱱᱟᱢᱵᱟᱨ ᱠᱚ ᱛᱟᱦᱞᱮ ᱛᱟᱦᱚᱞᱮ ᱩᱝᱠᱩ ᱫᱚ ᱱᱤ ᱱᱤᱭᱟᱹ ᱨᱮᱜᱮ ᱡᱤ ᱟᱨ ᱮᱯ ᱠᱚ ᱧᱟᱢᱟ ᱾ ᱚᱝᱠᱟᱧ ᱟᱸᱡᱚᱢ ᱞᱮᱫᱟ ᱾ ᱚᱝᱠᱟ
ᱚᱱᱠᱟᱜᱮ ᱚᱝᱠᱟ ᱜᱮᱠᱚ ᱞᱮᱭ ᱫᱟᱛᱚ ᱟᱫᱚ ᱴᱷᱤᱠ ᱥᱟᱺᱦᱤᱡ ᱫᱚ ᱤᱧ ᱦᱚᱸ ᱵᱟᱹᱧ ᱞᱟᱹᱭ ᱫᱟᱲᱮᱜ ᱠᱟᱱᱟ ᱟᱫᱚ ᱾ ᱟᱸ ᱪᱮᱜ ᱞᱮᱠᱟ ᱟᱫᱚ ᱚᱱᱟ ᱫᱚ ᱚᱦᱚᱢ ᱞᱮᱭ ᱠᱮᱭᱟ ᱦᱮᱸ ᱥᱮ ᱾
ᱟᱫᱚ ᱛᱟᱦᱚᱞᱮ ᱡᱩᱫᱤ ᱢᱤᱜ ᱥᱮᱨᱢᱟ ᱟᱨ ᱢᱤᱜ ᱥᱮᱨᱢᱟ ᱞᱟᱹᱜᱤᱫ ᱛᱮ ᱚᱱᱟᱢ ᱯᱩᱨᱟᱹᱣᱟ ᱟᱨ ᱡᱤ ᱟᱨ ᱮᱯ ᱨᱮ ᱡᱩᱫᱤ ᱱᱟᱜ ᱤᱭᱟᱹ ᱱᱟᱢᱵᱟᱨ ᱠᱚ ᱴᱷᱤᱠ ᱴᱷᱟᱠ ᱮᱢ ᱨᱟᱠᱟᱵᱟ ᱡᱮ ᱟᱨ ᱮᱯ ᱮᱢ ᱫᱩᱲᱩᱵ ᱫᱟᱲᱮᱜᱼᱟ ᱛᱟᱦᱚᱞᱮ ᱚᱱᱟ ᱜᱮᱛᱚ ᱵᱷᱟᱜᱤᱭᱟ ᱾
ᱦᱮᱸ ᱚᱱᱟᱜᱮ ᱵᱷᱟᱜᱮᱭᱟ ᱾ ᱤᱧ ᱦᱩᱧ ᱞᱟᱹᱭᱟ ᱚᱱᱟᱜᱮ ᱵᱷᱟᱜᱮᱭᱟ ᱟᱫᱚ ᱱᱤᱛᱚᱜ ᱫᱚ ᱚᱠᱚᱭ ᱵᱤᱥᱤ ᱢᱟᱱᱮ ᱜᱤᱫᱽᱨᱟᱹ ᱫᱚ ᱵᱟ
ᱟᱵᱚ ᱛᱚ ᱟᱨ ᱟᱵᱚ ᱦᱮᱸ ᱵᱟᱝ ᱟᱨ ᱟᱵᱚ ᱛᱚ ᱧᱮᱞ ᱢᱮ ᱧᱤ ᱧᱤᱛᱚᱜ ᱡᱮ ᱤᱭᱟᱹ ᱢᱤᱜ ᱥᱮᱨᱢᱟ ᱦᱚᱜᱼᱚᱭ ᱮᱢᱮ ᱵᱚᱱ ᱠᱚᱨᱟᱣᱟ ᱟᱨ ᱟᱵᱚ ᱛᱚ ᱵᱟᱵᱚᱱ ᱧᱟᱢᱟ ᱚᱱᱟ ᱛᱮᱫᱚ ᱡᱮ ᱟᱨ ᱮᱯ ᱫᱩᱲᱩᱵ ᱡᱮ ᱟᱨ ᱮᱯ ᱫᱚ ᱾
ᱦᱮᱸ ᱾
ᱦᱮᱸ ᱟᱨ ᱩᱝᱠᱩ ᱫᱚ ᱡᱩᱫᱤ ᱚᱱᱟ ᱱᱟᱢᱵᱟᱨ ᱰᱷᱮᱨ ᱛᱟᱦᱮᱱ ᱛᱟᱠᱚᱣᱟ ᱛᱟᱦᱚᱞᱮ ᱠᱚ ᱧᱟᱢᱟ ᱾
ᱦᱮᱸ ᱧᱟᱢᱟ ᱠᱚ ᱟᱫᱚ ᱟᱫᱚ ᱵᱟᱝᱠᱚ ᱵᱩᱡ ᱫᱟᱲᱮᱜ ᱠᱟᱱᱟ ᱜᱤᱫᱽᱨᱟᱹ ᱠᱚ ᱡᱷᱚᱛᱚ ᱫᱚ ᱦᱮᱸ ᱥᱮ ᱾ ᱡᱮ ᱪᱮᱜ ᱠᱚ ᱪᱤᱠᱟᱹᱭᱟ ᱪᱮᱜ ᱵᱟᱝ ᱟᱹᱰᱤ ᱦᱚᱲ ᱜᱮ ᱠᱚ ᱢᱮᱱᱫᱟ ᱡᱮ ᱠᱚᱞᱮᱡᱽ ᱜᱮ ᱛᱟᱦᱚᱞᱮ ᱮᱢ ᱮ ᱜᱮᱞᱮ ᱠᱚᱨᱟᱣᱟ ᱵᱟᱨ ᱵᱟᱨ ᱥᱮᱨᱢᱟ ᱦᱮᱸᱥᱮ ᱟᱫᱚ ᱵᱟᱠᱚ ᱵᱩᱡᱫᱟ ᱡᱮ ᱮ ᱡᱩᱫᱤ ᱯᱮ ᱯᱳᱱ ᱥᱮᱨᱢᱟ ᱤᱭᱟᱹ ᱤᱭᱟᱹ ᱠᱚ ᱯᱟᱲᱦᱟᱣᱟ ᱫᱟᱹ ᱢᱟᱱᱮ ᱠᱚᱞᱡᱽ ᱦᱮᱸ ᱥᱮ ᱦᱩᱸ ᱚᱱᱟ ᱵᱤ ᱮ ᱦᱮᱸ ᱥᱮ ᱾ ᱟᱨ ᱢᱤᱜ ᱥᱮᱨᱢᱟ ᱮᱢ ᱮ ᱠᱟᱛᱮᱫ ᱯᱩᱨᱟᱹ ᱡᱤ ᱟᱨ ᱮᱯ ᱠᱚ ᱧᱟᱢ ᱩᱛᱟᱹᱨᱟ ᱦᱮᱸᱥᱮ ᱚᱱᱟ ᱜᱮ ᱵᱮᱥ ᱠᱚᱜ ᱛᱟᱠᱚᱣᱟ ᱥᱮ ᱪᱮᱜ ᱮᱢ ᱞᱟᱹᱭᱟ ᱟᱢ?
ᱤᱧ ᱦᱚᱸᱛᱚ ᱚᱱᱟᱜᱤᱧ ᱞᱮᱭᱫᱟ ᱡᱩᱫᱤ ᱚᱝᱠᱟ ᱠᱟᱱᱟ ᱟᱨ ᱡᱩᱫᱤ ᱥᱮᱭ ᱟᱵᱚ ᱞᱮᱠᱟ ᱡᱮ ᱥᱤᱥᱴᱮᱢᱴᱟ ᱚᱝᱠᱟ ᱠᱟᱱᱟ ᱡᱩᱫᱤ ᱛᱟᱦᱚᱞᱮ ᱵᱟᱱᱟᱨ ᱜᱮ ᱴᱷᱤᱠᱟ ᱟᱨ ᱡᱩᱫᱤ ᱱᱚᱝᱠᱟ ᱠᱟᱱᱟ ᱛᱟᱦᱚᱞᱮ ᱚᱝᱠᱟ ᱜᱮ ᱵᱷᱟᱜᱤᱭᱟᱛᱚ ᱩᱝᱠᱩ ᱚᱠᱚᱭ ᱦᱚᱸ ᱩᱝᱠᱩᱣᱟᱜ ᱜᱮ ᱦᱟᱭᱨᱟᱱ ᱠᱚᱢᱚᱜ ᱛᱟᱠᱚᱣᱟ ᱾
ᱥᱮ ᱚᱱᱟ ᱫᱚ
ᱟᱫᱚ ᱢᱟᱹᱭ ᱵᱟᱹᱵᱩ ᱛᱟᱠᱚ ᱪᱮᱜ ᱠᱚ ᱢᱚᱱᱮᱭᱮᱫᱟ? ᱟᱞᱮ ᱨᱮᱱ ᱦᱚᱯᱚᱱ ᱵᱟᱹᱵᱩ ᱦᱚᱸ ᱚᱝᱠᱟ ᱜᱮᱞᱮ ᱢᱮᱛᱟᱭ ᱩᱱ ᱥᱮ ᱟᱫ ᱟᱫᱚ ᱱᱚᱝᱠᱟ ᱠᱚ ᱱᱚᱝᱠᱟ ᱠᱚ ᱥᱤᱥ ᱴᱮᱢ ᱠᱟᱫᱟ ᱡᱮ ᱯᱮᱥᱮᱨᱢᱟ ᱨᱮᱦᱚᱸ ᱵᱟᱝ ᱯᱮ ᱥᱮᱨᱢᱟ ᱨᱮᱦᱚᱢ ᱩᱸᱰᱳᱝ ᱫᱟᱲᱮᱭᱟᱜ ᱾
ᱦᱮᱸ ᱺ
ᱟᱢᱟᱜ ᱤᱪᱪᱷᱟᱹ ᱵᱟᱝ ᱟᱢᱟᱜ ᱤᱪᱪᱷᱟᱹ ᱾
ᱦᱮᱸ ᱚᱱᱟ ᱫᱚ